ᱟᱸᱡᱚᱢ ᱧᱟᱢᱚᱜ ᱠᱟᱱᱟ?
ᱦᱮᱞᱳ ᱜᱚᱢᱠᱮ ᱟᱸᱡᱚᱢᱮᱫ ᱠᱟᱱ ᱜᱮᱵᱤᱱ ᱨᱚ
ᱦᱮᱸ ᱟᱸᱡᱚᱢᱚᱜ ᱠᱟᱱᱟ ᱨᱚᱲ ᱵᱟᱝ ᱟᱸᱡᱚᱢᱚᱜ ᱠᱟᱱᱟ
ᱴᱷᱤᱠ ᱴᱷᱤᱠ ᱦᱮᱸ ᱟᱵᱤᱱᱟᱜ ᱦᱚᱸ ᱟᱸᱡᱚᱢᱚᱜ ᱠᱟᱱ ᱜᱮᱭᱟ ᱱᱟᱯᱟᱭ ᱜᱮ
ᱦᱮᱸ
ᱟᱨ ᱱᱚᱝᱠᱟ ᱜᱮ ᱡᱟᱛᱮ ᱡᱮᱢᱚᱱ ᱞᱟᱝ ᱟᱸᱡᱚᱢ ᱱᱟᱯᱟᱭ ᱜᱮᱭᱟ ᱟᱨ ᱟᱞᱟᱝ ᱟᱜ ᱜᱟᱯᱟᱞ ᱢᱟᱨᱟᱣ ᱛᱟᱞᱟᱨᱮ ᱡᱟᱛᱮ ᱡᱮᱢᱚᱱ ᱡᱟᱦᱟᱸᱱᱟᱜ ᱮᱴᱠᱮᱴᱚᱬᱮ ᱵᱟᱝ ᱦᱩᱭᱩᱜ, ᱛᱚ ᱱᱚᱣᱟ ᱜᱮᱞᱟᱝ ᱠᱟᱢᱚᱱᱟᱭᱟ
ᱦᱩᱸ ᱟᱨ ᱱᱤᱛ ᱱᱤᱛ ᱜᱷᱟᱹᱲᱤᱡ ᱫᱚ ᱪᱮᱫ ᱮᱢ ᱪᱷᱤᱠᱟᱹᱭᱮᱫᱟ
ᱦᱮᱸ ᱱᱤᱛ ᱜᱷᱟᱹᱲᱤᱡ ᱫᱚ ᱡᱚᱢ ᱵᱟᱲᱟ ᱠᱟᱛᱮ ᱡᱤᱨᱟᱹᱣ ᱦᱩᱭ ᱟᱠᱟᱱᱟ ᱟᱫᱚ ᱥᱤᱛᱩᱝ ᱦᱚᱸ ᱟᱹᱰᱤ ᱠᱟᱯᱷᱤ ᱜᱟᱱ ᱦᱚᱭ ᱥᱤᱛᱩᱝ ᱟᱠᱟᱫᱟ ᱟᱨ ᱱᱚᱣᱟ ᱥᱤᱛᱩᱝ ᱫᱚᱢᱟ ᱠᱟᱹᱢᱤ ᱢᱟ ᱵᱟᱭ ᱢᱮᱱᱮᱜ ᱠᱟᱱ ᱜᱮᱭᱟ ᱛᱚ ᱩᱯᱟᱹᱭ ᱵᱟᱝ ᱠᱟᱛᱮ ᱡᱤᱨᱟᱹᱣ ᱦᱩᱭ ᱠᱟᱱᱟ ᱟᱵᱮᱱ ᱜᱮ ᱪᱮᱫ ᱵᱮᱱ ᱪᱤᱠᱟᱹᱭᱫᱟ
ᱤᱧᱦᱚᱸ ᱱᱤᱛᱚᱜ ᱠᱷᱟᱹᱱᱤᱠ ᱠᱷᱚᱱ ᱢᱟᱲᱟᱝ ᱤᱧ ᱡᱚᱢ ᱜᱮᱭᱟ ᱛᱮᱦᱤᱧ ᱫᱚ ᱡᱚᱢᱛᱮ ᱠᱟᱹᱴᱤᱡ ᱵᱤᱞᱚᱢ ᱮᱱᱟ ᱛᱮᱦᱤᱧ ᱠᱤᱪᱷᱩ ᱠᱷᱩ ᱠᱟᱹᱢᱤ ᱛᱟᱦᱮᱸ ᱠᱟᱱᱟ ᱛᱚ ᱟᱫᱚ ᱠᱷᱟᱱ ᱡᱚᱢ ᱱᱟᱜ ᱥᱚᱢᱚᱭ ᱵᱟᱝ ᱧᱟᱢᱚᱜ ᱠᱟᱱ ᱛᱮᱦᱮᱫ ᱟᱫᱚ ᱛᱮᱦᱮᱧ ᱫᱚ ᱟᱹᱰᱤ ᱵᱤᱞᱚᱢ ᱠᱟᱛᱮ ᱡᱚᱢ ᱦᱩᱭ ᱮᱱᱟ ᱟᱨᱠᱤ ᱱᱤᱛᱚᱜ ᱡᱚᱢ ᱠᱟᱛᱮ ᱡᱤᱨᱟᱹ ᱦᱩᱭᱩᱜ ᱠᱟᱱᱟ ᱟᱨᱠᱤ᱾
ᱴᱷᱤᱠ ᱴᱷᱤᱠ ᱴᱷᱤᱠ ᱟᱨ ᱚᱵᱚᱥᱚᱭ ᱡᱤᱨᱟᱹᱜ ᱟᱻᱜ ᱥᱚᱢᱚᱭ ᱠᱟᱱ ᱜᱮᱭᱟ ᱮᱠᱪᱩᱭᱮᱞᱤ ᱱᱤᱡᱮᱨᱟᱜ ᱠᱟᱹᱢᱤ ᱡᱫᱤ ᱛᱟᱦᱮᱱ ᱠᱷᱟᱱ ᱱᱤᱡᱮᱨᱟᱜ ᱵᱚᱱ ᱠᱟᱹᱢᱤ ᱠᱷᱟᱱᱡ ᱚᱱᱟ ᱠᱚ ᱢᱮᱱᱟ ᱱᱤᱡᱮᱨ ᱞᱮᱠᱟ ᱵᱚᱱ ᱠᱟᱹᱢᱤᱭᱟ ᱱᱤᱡᱮᱨ ᱞᱮᱠᱟ ᱵᱚᱱ ᱡᱤᱨᱟᱹᱜᱼᱟ, ᱠᱟᱛᱷᱟ ᱫᱚ ᱠᱟᱱᱟ ᱚᱱᱮ ᱚᱱᱟ,
ᱚᱠᱟ ᱚᱠᱟ ᱥᱚᱢᱚᱭ ᱧᱮᱞ ᱦᱩᱭ ᱠᱟᱱᱟ ᱦᱮᱸ ᱵᱟᱝ ᱡᱚᱢ ᱠᱚᱛᱮ ᱠᱟᱹᱢᱤ ᱞᱮᱠᱷᱟᱱ ᱫᱚ ᱟᱨᱠᱤ ᱡᱮᱢᱚᱱ ᱥᱟᱯᱳᱡ ᱡᱟᱦᱟᱱ ᱚᱱᱞᱟᱭᱤᱱ ᱥᱮᱱᱴᱼᱼ ᱫᱚᱠᱟᱱ ᱠᱚᱨᱮ ᱠᱟᱹᱢᱤ ᱦᱩᱭᱩᱜ ᱠᱟᱱᱟ ᱛᱚ ᱵᱟᱝ ᱡᱚᱢ ᱠᱟᱛᱮᱜ ᱠᱟᱹᱢᱤ ᱦᱳ ᱠᱟᱱᱟ ᱛᱟᱯᱚᱨᱮ ᱡᱚᱠᱷᱚᱱ ᱡᱚᱢ ᱦᱳᱭᱼᱟ, ᱵᱚᱦᱚᱜ ᱠᱚ ᱦᱟᱹᱥᱩ ᱧᱚᱜᱼᱟ ᱠᱟᱴᱤᱡ ᱟᱫᱚ
ᱦᱳᱭ ᱦᱳᱭ ᱦ ᱤᱱᱟᱹ ᱡᱚᱢ ᱠᱟᱛᱮᱜ ᱠᱟᱹᱢᱤ ᱞᱮᱠᱷᱟᱱ ᱫᱚ ᱢᱟᱱᱮ ᱵᱚᱦᱚᱜ ᱠᱩ ᱦᱟᱹᱥᱩᱣᱟ ᱥᱮ ᱚᱱᱠᱟᱜᱤ ᱞᱟᱸᱜᱟ ᱜᱮ ᱟᱹᱭᱠᱟᱹᱜᱼᱟ ᱵᱚᱦᱚᱜ ᱟᱹᱪᱩᱨ ᱟᱹᱪᱩᱨ ᱛᱮᱭᱟᱜ ᱟᱨ ᱟᱭᱢᱟ ᱦᱚᱲ ᱜᱮ ᱦᱟᱸ ᱢᱟᱱᱮ ᱟᱹᱞᱤᱧ ᱢᱟ ᱡᱮᱞᱮᱠᱟ ᱵᱮᱱ ᱢᱮᱱ ᱠᱮᱭᱟ ᱨᱮᱜᱮᱡ ᱢᱟ ᱵᱟᱹᱞᱤᱧᱼᱼ ᱠᱟᱣ ᱜᱮᱭᱟ ᱟᱹᱰᱤ ᱡᱩᱫᱟᱹ ᱞᱤᱧ ᱟᱭᱠᱟᱹᱣᱟ ᱛᱚ ᱚᱱᱟ ᱠᱷᱟᱹᱛᱤᱨ ᱛᱮ ᱢᱟᱱᱮ ᱴᱟᱭᱤᱢ ᱨᱮᱜᱮᱞᱤᱧ ᱡᱚᱢᱟ ᱟᱨ ᱡᱮᱞᱮᱠᱟ ᱴᱟᱭᱤᱢ ᱨᱮᱜᱮᱞᱤᱧ ᱡᱚᱢᱟ ᱚᱱᱠᱟᱜ ᱜᱮ ᱮᱱᱛᱮᱫ ᱠᱟᱹᱢᱤ ᱦᱚᱸ ᱴᱟᱭᱤᱢ ᱨᱮᱜᱮ ᱠᱟᱹᱢᱤ ᱞᱤᱧ ᱠᱩᱨᱩᱢᱩᱴᱩᱼᱭᱟ ᱛᱤᱱᱟᱹᱜ ᱜᱟᱱ ᱡᱚᱱᱢᱚᱜ ᱠᱟᱱᱟ ᱚᱱᱟ ᱫᱚ ᱮᱱᱛᱮ ᱠᱟᱹᱢᱤ ᱥᱟᱵ ᱠᱟᱜ ᱡᱟᱹᱨᱩᱲᱟ ᱛᱚ ᱠᱟᱛᱷᱟ ᱫᱚ ᱚᱱᱟ ᱡᱟᱦᱟᱸ ᱛᱤᱱᱟᱹᱜᱮ ᱢᱟᱱᱮ ᱡᱟᱦᱟᱸᱭᱟᱜ ᱠᱟᱹᱢᱤ ᱠᱟᱱ ᱜᱮ ᱥᱮ ᱱᱤᱡᱮᱨᱟᱜ ᱠᱟᱱ ᱜᱮ ᱛᱚᱻ
ᱦᱩᱸ
ᱦᱟᱛᱟᱣ ᱫᱚᱵᱚᱱ ᱪᱮᱫ ᱞᱮᱠᱟ ᱡᱩᱫᱤ ᱚᱱᱠᱟᱜ ᱜᱮ ᱡᱩᱚᱫᱤ ᱮᱢᱚᱜ ᱵᱚᱱ ᱠᱩᱨᱩ ᱢᱩᱴᱩᱭ ᱠᱷᱟᱱ ᱛᱚᱵᱮ, ᱵᱟᱵᱚᱱ ᱠᱚᱢ ᱵᱟᱝ ᱦᱩᱭᱩᱜ ᱛᱟᱵᱚᱱᱟ ᱟᱵᱚ ᱛᱟᱞᱟᱨᱮ ᱚᱱᱮ ᱚᱱᱠᱟ ᱟᱹᱞᱤᱧᱟᱜ ᱠᱟᱛᱷᱟ ᱫᱚ
ᱚᱱᱟ ᱯᱨᱟᱭ
ᱟᱪᱪᱷᱟ ᱜᱚᱝᱠᱮ ᱛᱷᱚᱲᱟ ᱜᱟᱱ ᱵᱮᱠᱜᱨᱟᱣᱩᱱᱰ ᱥᱟᱣᱩᱱᱰ ᱢᱮᱱᱟᱜᱼᱟ ᱟᱫᱚ ᱛᱷᱚᱲᱟᱟᱜᱟᱱ, ᱥᱮᱯ ᱧᱚᱜ ᱦᱚᱪᱚᱭ ᱵᱮᱱ ᱦᱟᱸᱜ ᱟᱨ ᱵᱟᱝᱠᱷᱟᱱ ᱦᱳᱭᱛᱳ ᱟᱞᱟᱝ ᱛᱟᱞᱟᱨᱮ ᱟᱱ ᱰᱤᱥᱴᱟᱵ ᱥᱮ ᱮᱴᱠᱮᱴᱚᱬᱮ ᱦᱩᱭ ᱫᱟᱲᱮᱭᱟᱜ
ᱮᱛᱚ ᱦᱩᱭ ᱠᱚᱨᱮᱱᱟᱜ ᱥᱟᱹᱲᱤ ᱠᱚ ᱛᱟᱦᱚᱞᱮ ᱛᱟᱨᱠᱚ ᱠᱟᱱ ᱜᱮᱭᱟ ᱥᱮ ᱵᱚᱞᱮᱱ
ᱚᱠᱟ ᱠᱚᱨᱮᱱᱟᱜ
ᱮ ᱱᱤᱛᱚᱜ ᱠᱤ ᱦᱚᱭ ᱠᱩ ᱦᱚᱭ ᱠᱚᱨᱮᱱᱟᱜ ᱥᱟᱰᱮ ᱛᱟᱨᱠᱚᱜ ᱠᱟᱱᱟ ᱠᱤ ᱯᱟᱞᱮᱱ
ᱚ ᱦᱚᱭ ᱠᱚᱨᱮᱱᱟᱜ ᱟᱪᱷᱟ ᱱᱤᱛᱚᱜ ᱫᱚ ᱦᱜ ᱚᱱᱠᱟ ᱫᱚ ᱦᱜ ᱵᱟᱝ ᱟᱸᱡᱚᱢ ᱠᱟᱱᱟ ᱟᱫᱚ ᱚᱱᱮ ᱠᱚ ᱢᱮ ᱨᱚᱯᱚᱲ ᱜᱷᱟᱹᱲᱤᱡ ᱫᱚ ᱦᱟᱸᱜ ᱢᱟᱭᱠᱨᱳ ᱯᱷᱳᱱ ᱮᱥᱮᱫ ᱧᱚᱜ ᱠᱟᱛᱮᱜ ᱜᱮᱟᱸᱜ ᱨᱚᱯᱚᱲ ᱠᱮᱫ ᱜᱮ ᱡᱚᱛᱚ ᱡᱮᱢᱚᱱ ᱮᱴᱟᱜ ᱥᱟᱢᱡᱟ ᱛᱮ ᱡᱮᱢᱚᱱ ᱵᱟᱭ ᱦᱤᱡᱩᱜ ᱟᱨ ᱚᱱᱮ ᱠᱚ ᱢᱮᱱᱟᱜᱼᱟ ᱟᱞᱟᱝ ᱦᱚᱭᱛᱚ ᱪᱮᱫ ᱠᱚᱞᱟᱝ ᱨᱚᱯᱚᱲᱟ ᱦᱚᱳᱭᱛᱳ ᱚᱠᱟᱴᱷᱮᱡ ᱵᱟᱝ ᱚᱠᱟᱴᱷᱮᱡ ᱪᱚᱝ ᱦ ᱟᱹᱰᱤ ᱫᱟᱢᱟᱱᱟ ᱠᱟᱛᱷᱟ ᱜᱮᱞᱟᱝ ᱨᱚᱯᱚᱲᱟ ᱛᱚ ᱦᱚᱭ ᱛᱚ ᱦᱳᱭ ᱟᱞᱟᱝᱟᱜ ᱢᱤᱫ ᱵᱟᱨ ᱡᱩᱫᱤ ᱫᱟᱢᱟᱱᱟᱜ ᱠᱟᱛᱷᱟ ᱥᱮ ᱦᱩᱫᱤᱥ ᱜᱟᱱ ᱨᱮᱱᱟᱜ ᱠᱟᱛᱷᱟ ᱡᱩᱫᱤ ᱞᱟᱝ ᱨᱚᱯᱚᱲ ᱧᱟᱢᱟ ᱛᱚ ᱱᱚᱶᱟ ᱠᱟᱛᱷᱟ ᱡᱚᱛᱚ ᱡᱮᱢᱚᱱ ᱟᱞᱟᱝᱟᱜ ᱠᱟᱛᱷᱟ ᱛᱮ ᱡᱟᱦᱟᱸᱭ ᱟᱸᱡᱚᱢ ᱵᱟᱲᱟ ᱠᱟᱛᱮᱫ ᱡᱚᱛᱚ ᱡᱟ ᱡᱮᱢᱚᱱ ᱢᱚᱸᱡᱽ ᱠᱚ ᱵᱩᱡᱷᱟᱹᱣ ᱥᱮᱠᱚ ᱟᱸᱡᱚᱢ ᱥᱮ ᱪᱮᱫ ᱪᱮᱫᱽ ᱨᱮᱭᱟᱜ ᱦᱚᱸ ᱢᱤᱫ ᱴᱮᱱ ᱥᱩᱡᱳᱜᱽ ᱡᱚᱛᱮ ᱠᱚ ᱧᱟᱢ ᱛᱚ ᱠᱟᱛᱷᱟ ᱫᱚ ᱠᱟᱱᱟ ᱚᱱᱮ ᱚᱱᱠᱟ
ᱟᱧ
ᱦᱳᱭ ᱢᱮᱱᱮᱫ ᱠᱟᱱᱟᱞᱤᱧ ᱛᱚᱵᱮ ᱦᱟᱱ ᱚ ᱦᱩᱲᱩ ᱠᱚᱫᱚ ᱪᱮᱫ ᱞᱮᱠᱟ ᱟᱨᱟᱢᱵᱚ ᱵᱟᱲᱟ ᱠᱮᱫᱟ ᱯᱮ ᱨᱚᱦᱚᱭ?
ᱵᱟᱝᱟ ᱚᱱᱟ ᱠᱚᱫᱚ ᱦᱟᱸᱜ ᱠᱤᱪᱷᱩ ᱫᱤᱱ ᱯᱚᱨ ᱵᱤᱞᱚᱢᱚᱜᱼᱟ ᱠᱟᱹᱴᱤᱡ
ᱦᱳᱭ ᱟᱞ ᱫᱚᱞᱮ ᱮᱦᱵ ᱵᱲᱟ ᱜᱮᱫᱟ ᱛᱚ ᱦᱚᱞᱟ ᱥᱮ ᱢᱟᱦᱫᱷᱮᱨ ᱦᱤᱞᱚᱜ ᱠᱷᱚᱱ ᱜᱮᱞᱮ ᱮᱦᱚᱵ ᱵᱟᱲᱟ ᱠᱮᱫᱟ ᱟᱫᱚ ᱪᱮᱫ ᱠᱚ ᱢᱮᱱᱟ ᱥᱤᱡᱮᱱ ᱦᱚᱸ ᱥᱤᱡᱮᱱ ᱠᱟᱱᱟ? ᱟᱨ ᱢᱤᱫ ᱱᱟᱠᱷᱟ ᱫᱚᱦᱟᱸᱜ ᱫᱟᱜ ᱫᱚ ᱵᱟᱹᱱᱩᱜ ᱛᱟᱞᱮᱭᱟ ᱛᱚᱵᱮ ᱢᱤᱫ ᱱᱟᱠᱷᱟ ᱛᱮᱜᱮ ᱦᱟᱸᱜ ᱢᱟᱱᱮ ᱚᱱᱮ ᱠᱚ ᱢᱮᱱᱟ ᱡᱟᱹᱯᱩᱫ ᱠᱟᱛᱮᱜ ᱰᱟᱹᱰᱤ ᱫᱟᱜ ᱠᱚᱞᱮ ᱧᱟᱢ ᱮᱫᱟ ᱛᱚ ᱚᱱᱟ ᱰᱟᱹᱰᱤ ᱠᱚᱨᱮᱱᱟᱜ ᱫᱟᱜ ᱢᱟᱱᱮ ᱟᱹᱛᱩ ᱦᱤᱡᱩᱜ ᱯᱷᱮᱰᱚᱜ ᱠᱟᱱ ᱛᱮ ᱚᱱᱟ ᱠᱷᱟᱹᱛᱤᱨ ᱞᱮ ᱚᱥᱟᱱ ᱧᱚᱜ ᱠᱟᱱᱟ᱾ ᱟᱫᱚ ᱡᱟᱭᱦᱳᱠ ᱚᱱᱟ ᱚᱱᱟ ᱵᱤᱥᱚᱭ ᱮᱱᱛᱮ ᱪᱟᱸᱫ ᱵᱚᱸᱜᱟ ᱦᱚᱸ ᱮᱱᱛᱮ ᱫᱟᱭᱟ ᱠᱟᱣᱟ ᱞᱮᱭᱟ ᱛᱚ ᱟᱹᱰᱤ ᱱᱟᱜ ᱟᱹᱰᱤ ᱥᱤᱫ ᱥᱟᱨᱦᱟᱣ ᱪᱟᱸᱫᱚ ᱵᱚᱸᱜᱟ ᱦᱚᱸ ᱛᱚ ᱰᱟᱹᱰᱤ ᱰᱟᱹᱰᱤ ᱢᱤᱫᱴᱮᱱ ᱢᱮᱱᱟᱜ ᱛᱟᱞᱮᱭᱟ ᱚᱸᱰᱮᱱᱟᱜ ᱫᱟᱜ ᱜᱮᱞᱮ ᱧᱟᱢ ᱮᱫᱟ
ᱚᱧ ᱡᱟᱦᱟᱱ ᱡᱟᱦᱟᱱ ᱡᱤᱱᱤᱥ ᱜᱮᱥᱮ ᱪᱟᱥ ᱟᱵᱟᱫ ᱜᱮ ᱥᱚᱢᱚᱭ ᱨᱮ ᱠᱚᱨᱟᱣ ᱜᱮ ᱵᱷᱟᱜᱮᱭᱟ ᱪᱮᱫᱟᱜ ᱥᱮ ᱥᱚᱢᱚᱭ ᱠᱚᱨᱮ ᱫᱚ ᱡᱟᱦᱟᱱ ᱡᱤᱱᱤᱥ ᱚᱱᱟ ᱡᱤᱱᱤᱥ ᱦᱚᱸ ᱵᱟᱝ ᱜᱮ ᱦᱩᱭᱩᱜᱼᱟ ᱡᱟᱦᱟᱸ ᱛᱤᱱᱟᱹᱜ ᱥᱚᱢᱚᱭ ᱨᱮ ᱦᱳ ᱠᱟᱛᱷᱟ ᱠᱟᱱᱟ᱾ ᱥᱮ ᱪᱮᱫ?
ᱦᱳᱭ ᱴᱷᱤᱠ ᱜᱮᱵᱮᱱ ᱢᱮᱱ ᱠᱮᱫᱟ ᱢᱟᱱᱮ ᱡᱟᱦᱟᱱᱟᱜ ᱜᱮᱵᱚᱱ ᱪᱮᱠᱟᱭᱟᱟ ᱢᱟᱱᱮ ᱥᱚᱢᱚᱭ ᱨᱮᱜᱮ ᱵᱚᱱ ᱪᱮᱠᱟᱹᱭᱟ᱾ ᱥᱚᱢᱚᱭ ᱨᱮᱜᱮ ᱢᱟᱱᱮ ᱢᱩᱞᱩᱻᱭ ᱫᱚ ᱛᱟᱦᱮᱱᱟ᱾ ᱟᱨ ᱥᱚᱢᱚᱭ ᱯᱟᱨᱚᱢ ᱠᱟᱛᱮᱫ ᱫᱚ ᱢᱟᱱᱮ ᱪᱮᱠᱟ ᱠᱟᱛᱮ ᱢᱟᱱᱮ ᱟᱹᱰᱤ ᱜᱟᱱ ᱯᱷᱟᱭᱫᱟ ᱪᱮᱛᱟᱜ ᱫᱚ ᱵᱟᱭ ᱧᱮᱞᱚᱜᱼᱟ ᱛᱚ ᱚᱱᱮ ᱠᱚ ᱢᱮᱱᱟ ᱠᱷᱟᱹᱴᱟᱹᱱᱤ ᱡᱟᱹᱥᱛᱤᱜ ᱛᱟᱵᱚᱱᱟ ᱛᱚ ᱯᱷᱟᱭᱫᱟ ᱠᱚᱢᱚᱜ ᱛᱟᱵᱚᱱᱟ ᱚ ᱥᱚᱦᱟᱨ ᱜᱮ ᱪᱮᱠᱟ ᱜᱮ ᱠᱩᱨᱩᱢᱩᱴᱩ ᱡᱩᱰᱟ ᱡᱮ ᱠᱚᱱᱚ ᱠᱷᱮᱛᱨᱚ ᱨᱮᱜᱮ ᱥᱚᱢᱚᱭ ᱨᱮ ᱡᱩᱫᱤ ᱵᱚᱱ ᱪᱮᱠᱟ ᱫᱟᱲᱮᱭᱟᱜ ᱠᱷᱟᱱᱡ ᱟᱹᱰᱤ ᱱᱟᱯᱟᱭ ᱜᱮ ᱛᱟᱦᱮᱱᱟ
ᱦᱮᱸ
ᱛᱚᱵᱮ ᱢᱮᱱᱮᱫ ᱠᱟᱱᱟᱞᱤᱧ ᱡᱮᱞᱮᱠᱟ ᱵᱮᱱ ᱢᱮᱱ ᱠᱮᱭᱟ-ᱟ ᱩᱸ ᱨᱚᱯᱚᱲ ᱫᱚ ᱦᱟᱸᱜ ᱪᱮᱫ ᱵᱤᱥᱚᱭ ᱛᱮᱞᱟᱝ ᱨᱚᱯᱚᱲᱟ? ᱛᱚ ᱪᱟᱥᱚ ᱵᱤᱥᱚᱭ ᱛᱮ ᱦᱟᱸᱜ ᱦᱚᱳᱭᱛᱳ ᱛᱷᱩᱞᱢᱩᱞ ᱞᱟᱝ ᱨᱚᱯᱚᱲ ᱧᱚᱜ ᱠᱮᱫᱟ ᱛᱚ ᱮᱴᱟᱜ ᱵᱤᱥᱚᱭ ᱦᱟᱛᱟᱣ ᱠᱟᱛᱮ ᱪᱮᱫ ᱪᱚᱝ ᱞᱟᱝ ᱨᱚᱯᱚᱲ ᱠᱮᱫ ᱜᱮ ᱡᱟᱛᱮ ᱡᱮᱢᱚᱱ? ᱢᱟᱱᱮ ᱢᱤᱫ ᱵᱟᱨ ᱟᱵᱮᱱ ᱦᱚᱸᱵᱮᱱ ᱪᱮᱫ ᱥᱮ ᱟᱵᱮ ᱱᱟᱜ ᱠᱟᱛᱷᱟ ᱫᱟᱨᱟᱭ ᱛᱮ ᱟᱹᱞᱤᱧ ᱦᱚᱸᱞᱤᱧ ᱪᱮᱫ ᱛᱚ ᱱᱚᱶᱟ ᱥᱤᱥᱴᱮᱢ ᱠᱟᱛᱷᱟ ᱞᱟᱝ ᱨᱚᱯᱚᱲᱟ ᱛᱚ ᱟᱹᱰᱤ ᱢᱚᱸᱡᱽ ᱛᱟᱦᱮᱱᱟ᱾
ᱵᱟᱝ ᱱᱚᱜᱼᱚᱭ ᱡᱮ ᱪᱟᱥᱵᱟᱫ ᱠᱚᱞᱟᱟᱝ ᱨᱚᱲ ᱠᱮᱜᱭᱟ ᱚᱱᱟ ᱠᱚ ᱢᱩᱚᱫᱽᱫᱷ ᱨᱮᱜᱮ ᱡᱮᱢᱚᱱ ᱟᱵᱚ ᱡᱟᱦᱟᱸ ᱟᱸ ᱪᱟᱥ ᱵᱟᱫᱽ ᱨᱮ ᱡᱟᱦᱟᱸ ᱠᱤᱴᱱᱟᱥᱚᱠ ᱥᱮ ᱵᱤᱥ ᱠᱚ ᱵᱚᱱ ᱵᱮᱵᱚᱦᱟᱨ ᱮᱫᱟ ᱟᱫᱚ ᱦᱚᱸᱜᱼᱚᱭ ᱡᱮ ᱢᱤᱫᱴᱟᱝ ᱢᱤᱫᱴᱟᱱ ᱞᱟᱭᱚᱝ ᱞᱟᱭᱚᱝ ᱪᱮᱛᱟᱱ ᱱᱚᱣᱟ ᱨᱮᱱᱟᱜ ᱮᱥᱮᱨ ᱯᱟᱲᱟᱜ ᱠᱟᱱᱟ ᱛᱟᱞᱦᱮ ᱟᱵᱚ ᱪᱮᱫ ᱞᱮᱠᱟ ᱪᱤᱠᱟᱹ ᱞᱮᱠᱷᱟᱱ ᱢᱟᱱᱮ ᱞᱟᱡ ᱦᱚᱸ ᱵᱟᱧᱪᱟᱣ ᱛᱟᱦᱮᱱᱟ ᱟᱵᱚᱣᱟᱜ ᱟᱨ ᱪᱟᱥ ᱟᱵᱟᱫ ᱦᱚᱸ ᱵᱟᱧᱪᱟᱣ ᱛᱟᱦᱮᱱᱟ ᱚᱠᱟ ᱞᱮᱠᱟ ᱵᱚᱱ ᱠᱩᱨᱩᱢᱩᱴᱩ ᱞᱮᱠᱷᱟᱱ ᱱᱟᱯᱟᱭᱚᱜᱼᱟ ᱢᱮᱱᱛᱮᱵᱤᱱ ᱢᱚᱱᱮᱭᱟ
ᱚ ᱟᱹᱞᱤᱧ ᱟᱪᱪᱷᱟ ᱛᱚ ᱴᱷᱤᱠᱜᱮᱭᱟ ᱱᱚᱣᱟ ᱦᱚᱸ ᱢᱤᱫᱴᱮᱱ ᱟᱹᱰᱤ ᱵᱷᱟᱜᱤ ᱠᱟᱛᱷᱟ ᱠᱟᱱᱟ ᱟᱨ ᱢᱟᱱᱮ ᱱᱚᱣᱟ ᱵᱤᱥᱚᱭ ᱛᱮ ᱪᱚᱨᱪᱟ ᱨᱮᱭᱟᱜ ᱞᱟᱹᱠᱛᱤ ᱠᱟᱱ ᱜᱮᱛᱟᱵᱚᱱᱟ ᱟᱨ ᱪᱮᱫᱟᱜ ᱥᱮ ᱱᱚᱰᱮ ᱜᱮ ᱦᱟᱸᱜ ᱢᱟᱱᱮ ᱱᱚᱰᱮ ᱠᱷᱚᱱ ᱜᱮᱟᱸᱜ ᱟᱵᱚᱣᱟᱜ ᱡᱩ ᱡᱤᱵᱚᱱ ᱫᱚ ᱛᱮᱭᱟᱨ ᱟᱠᱟᱱᱟ ᱛᱚ ᱴᱷᱤᱠ ᱜᱮᱭᱟ ᱟᱹᱰᱤ ᱱᱟᱯᱟᱭ ᱠᱟᱛᱷᱟ ᱜᱮᱵᱮᱱ ᱫᱤᱥᱟᱹᱣ ᱠᱟᱫᱟ ᱛᱚ ᱟᱵᱚᱣᱟᱜ ᱦᱳᱭᱛᱳ ᱡᱚᱢ ᱵᱟᱲᱟ ᱠᱟᱛᱮ ᱢᱤᱫᱵᱟᱨ ᱞᱟᱡ ᱜᱮ ᱯᱨᱚᱵᱞᱮᱢ ᱦᱩᱭᱩᱜ ᱠᱟᱱᱟ ᱛᱚ ᱥᱮ ᱪᱮᱫ ᱵᱮᱱ ᱢᱮᱱ ᱠᱮᱭᱟ ᱜᱮᱛᱚ ᱥᱮ ᱪᱮᱫ ᱞᱮᱠᱟ
ᱦᱮᱸ ᱢᱟ ᱵᱟᱝ ᱢᱮᱱᱫᱟᱹᱧ ᱡᱟᱸᱦᱟᱱᱟᱜ ᱪᱟᱥ ᱟᱵᱟᱫ ᱨᱮ ᱟᱵᱚ ᱛᱚ ᱟᱹᱰᱤ ᱡᱟᱹᱥᱛᱤ ᱵᱤᱥ ᱠᱚᱵᱚᱱ ᱮᱢᱟᱜ ᱠᱟᱱᱟ ᱦᱮᱸᱥᱮ ᱟᱫᱚ ᱚᱱᱟ ᱡᱚᱠᱷᱚᱱ ᱵᱤᱥ ᱵᱚᱱ ᱚᱱᱟ ᱵᱤᱥ ᱫᱟᱨᱟᱭ ᱛᱮ ᱡᱟᱸᱦᱟᱱ ᱡᱚᱢᱟᱜ ᱛᱮᱭᱟᱨᱚᱜ ᱠᱟᱱᱟ ᱟᱫᱚ ᱚᱱᱟ ᱠᱚ ᱟᱵᱚᱣᱟᱜ ᱦᱚᱲᱢᱚ ᱨᱮ ᱚᱠᱟ ᱞᱮᱠᱟ ᱟᱨ ᱢᱤᱫᱴᱮᱡ ᱡᱟᱦᱟᱸ ᱵᱤᱨ ᱵᱩᱨᱩ ᱨᱮᱱᱟᱜ ᱡᱚᱢᱟᱜ ᱚᱱᱟ ᱚᱠᱟᱞᱮᱠᱟ
ᱦᱳᱭ ᱦᱳᱭ ᱦᱚᱭ ᱴᱷᱤᱠ ᱡᱮᱞᱮᱠᱟ ᱵᱮᱱ ᱢᱮᱱ ᱠᱮᱭᱟ ᱟᱹᱰᱤ ᱠᱟᱡᱟᱠᱷᱟᱜ ᱥᱟᱨ ᱵᱚᱱ ᱵᱮᱵᱚᱦᱟᱨ ᱮᱫᱟ ᱠᱤᱴᱱᱟᱥᱚᱠ ᱥᱟᱨ ᱢᱟᱱᱮ ᱚᱠᱟᱴᱟᱜ ᱢᱟᱱᱮ ᱟᱵᱚᱣᱟᱜ ᱦᱚᱲᱢᱚ ᱞᱟᱹᱜᱤᱫ ᱛᱮᱦᱚᱸ ᱮᱱᱛᱮᱫ ᱢᱚᱡᱽ ᱚᱱᱟᱛᱮ ᱥᱮ ᱵᱷᱟᱜᱤ ᱢᱟᱛᱚ ᱵᱟᱝ ᱠᱟᱱ ᱜᱮᱭᱟ ᱟᱨ ᱥᱟᱶ ᱥᱟᱶᱛᱮ ᱚᱠᱟᱴᱟᱜ ᱢᱟᱱᱮ ᱚᱠᱟᱨᱮᱵᱚᱱ ᱪᱟᱥᱚᱜ ᱠᱟᱱ ᱚᱱᱟ ᱦᱟᱥᱟ ᱨᱮᱭᱟᱜ ᱦᱚᱸ ᱢᱟᱱᱮ ᱥᱟᱶ ᱥᱟᱶᱛᱮ ᱵᱟᱝ ᱠᱟᱱ ᱜᱮᱭᱟ ᱟᱫᱚ ᱟᱹᱞᱤᱧ ᱫᱚ ᱱᱤᱭᱟᱹᱟᱹᱜᱮ ᱦᱟᱸᱜ ᱞᱤᱧ ᱢᱮᱱᱟ ᱡᱮᱞᱮᱠᱟ ᱵᱚᱱ ᱢᱮᱱᱟ ᱥᱟᱯᱳᱥ ᱟᱵᱚ ᱮᱸᱻ ᱢᱮᱱ ᱫᱚ ᱠᱟᱱᱟ ᱟᱵᱚᱣᱟᱜ ᱯᱚᱨᱤᱵᱮᱥ ᱟᱸᱻ ᱯᱨᱚᱠᱨᱤᱛᱤ ᱛᱚ ᱟᱵᱩ ᱮᱸᱻ ᱫᱟᱨᱮ ᱠᱚ ᱡᱟᱛᱮ ᱡᱮᱢᱚᱱ ᱡᱚᱛᱷᱮᱥᱴᱚ ᱯᱚᱨᱤᱢᱟᱱ ᱛᱮ ᱡᱚᱛᱚ ᱡᱚᱱ ᱵᱚᱱ ᱨᱚᱦᱚᱭ ᱵᱟᱲᱟ ᱠᱟᱜ ᱛᱤᱱᱟᱹᱜ ᱜᱟᱱ ᱵᱚᱱ ᱢᱟᱜ ᱵᱟᱲᱟ ᱠᱟᱫᱟ ᱟᱨᱠᱤ ᱚᱱᱟ ᱵᱚᱱ ᱟᱨ ᱨᱚᱦᱚᱭ ᱢᱤᱞᱟᱹᱣ ᱡᱟᱛᱮ ᱡᱮᱢᱚᱱ ᱟᱨ ᱚᱝᱠᱟ ᱟᱹᱰᱤ ᱢᱟᱱᱮ ᱫᱨᱩᱛᱚ ᱜᱚᱛᱤᱨᱮ ᱡᱚᱛᱚ ᱡᱮᱢᱚᱱ ᱫᱟᱨᱮ ᱠᱚᱦᱚᱸ ᱵᱟᱵᱚᱱ ᱢᱟᱜᱽ, ᱛᱚᱵᱮ ᱚᱸᱰᱮ ᱠᱷᱚᱱ ᱟᱵᱚ ᱚᱪᱚᱜ ᱦᱩᱭᱩᱜᱼᱟ ᱟᱸᱻ ᱫᱟᱜ ᱠᱚ ᱦᱚᱭ ᱠᱚ ᱢᱟᱱᱮ ᱴᱷᱤᱠ ᱛᱟᱸᱦᱮᱱ ᱛᱟᱵᱚᱱᱟ ᱟᱨ ᱥᱟᱶ ᱥᱟᱶᱛᱮ ᱮᱸ ᱡᱮᱞᱮᱠᱟ ᱵᱮᱱ ᱢᱮᱱ ᱠᱮᱭᱟ ᱟᱵᱚᱣᱟᱜ ᱚᱱᱟ ᱪᱟᱥᱵᱟᱥ ᱨᱮ ᱟᱸᱻ ᱢᱟᱱᱮ ᱠᱤᱴᱱᱟᱥᱚᱠ ᱫᱨᱚᱵᱚ ᱫᱚ ᱦᱟᱸᱜ ᱢᱟᱱᱮ ᱵᱟᱵᱚᱱ ᱵᱮᱵᱚᱦᱟᱨᱟ ᱪᱮᱫᱟᱜ ᱥᱮ ᱚᱱᱟ ᱨᱮᱭᱟᱜ ᱯᱚᱨᱤᱱᱟᱢ ᱢᱟᱵᱚᱱ ᱧᱮᱞ ᱤᱫᱤᱭᱮᱫ ᱠᱟᱱ ᱜᱮᱦᱟᱸᱜ ᱚᱱᱟ ᱨᱮᱭᱟᱜ ᱯᱚᱨᱤᱱᱟᱢ ᱫᱚ ᱪᱮᱫ ᱦᱩᱭᱩᱜ ᱠᱟᱱᱟ ᱛᱚ ᱟᱵᱚ ᱫᱚ ᱚᱱᱮ ᱜᱩᱨᱤᱡ ᱥᱟᱨ ᱜᱮ ᱦᱟᱸᱜ ᱵᱚᱱ ᱵᱮᱵᱚᱦᱟᱨᱟ ᱟᱨ ᱥᱟᱶ ᱥᱟᱶᱛᱮ ᱚᱱᱮ ᱠᱚ ᱢᱮᱱᱟ ᱟᱭᱢᱟ ᱜᱮ ᱚᱝᱠᱟ ᱜᱮ ᱢᱤᱫᱵᱟᱨ ᱥᱟᱨ ᱧᱟᱢᱚᱜ ᱠᱟᱱᱟ ᱦᱳᱭᱛᱚ ᱥᱟᱠᱟᱢ ᱠᱚ ᱪᱮᱫ ᱠᱚᱪᱚᱝ ᱛᱚ ᱚᱝᱠᱟᱜᱮ ᱩᱛᱩ ᱡᱤᱱᱤᱥ ᱠᱚᱛᱮᱱᱟᱜ ᱥᱮ ᱦᱚᱳᱭᱛᱳ ᱟᱵᱚ ᱚᱱᱮ ᱠᱚ ᱢᱮᱱᱟ ᱟᱨ ᱪᱟᱯᱟᱫ ᱠᱚᱫᱚ ᱦᱚᱸᱵᱚᱱ ᱞᱚᱞᱚᱫᱟᱜ ᱠᱚᱵᱚᱱ ᱧᱩᱭ ᱵᱟᱲᱟᱭᱮᱫ ᱠᱟᱱ ᱜᱮᱭᱟ ᱛᱚ ᱪᱟᱯᱟ ᱟᱯᱟᱛ ᱩᱱᱟ ᱠᱩᱵᱚᱱ ᱫᱚᱦᱚ ᱵᱟᱲᱟ ᱠᱟᱜ-ᱟ ᱥᱮ ᱤᱢᱟᱱ ᱛᱮᱭᱟᱜ ᱠᱚ ᱢᱤᱫ ᱵᱟᱨ ᱢᱟᱱᱮ ᱡᱟᱹᱭᱵᱚ ᱥᱟᱨ᱾ ᱚᱠᱟᱴᱟᱜ ᱠᱚ ᱢᱤᱛᱟᱜ ᱠᱟᱱᱟ? ᱛᱚ ᱱᱚᱣᱟ ᱜᱮᱦᱟᱸᱜ ᱡᱟᱛᱮ ᱡᱮᱢᱚᱱ ᱢᱚᱡᱽ ᱛᱮᱜᱮ ᱵᱚᱱ ᱵᱮᱵᱚᱦᱟᱨ ᱤᱫᱤ ᱟᱨ ᱛᱚᱵᱮ ᱟᱵᱚ ᱢᱟᱱᱮ ᱢᱤᱫᱴᱮᱱ ᱯᱤᱭᱳᱨ ᱵᱚᱥᱛᱩ ᱵᱚᱱ ᱧᱟᱢ ᱫᱟᱲᱮᱭᱟᱜ ᱠᱟᱱᱟ ᱟᱨ ᱛᱚᱵᱮ ᱚᱱᱟ ᱡᱚᱢ ᱠᱟᱛᱮᱫ ᱟᱵᱚᱣᱟᱜ ᱦᱚᱲᱢᱚ ᱨᱮᱦᱚᱸ ᱛᱚ ᱜᱩᱱ ᱟᱹᱰᱤ ᱜᱟᱱ ᱜᱮᱛᱮᱜ ᱵᱚᱱ ᱧᱟᱢᱟ ᱥᱮ ᱜᱩᱱ ᱮᱱᱛᱮᱫ ᱞᱟᱜᱟᱣᱼᱟ ᱟᱨ ᱡᱮᱞᱮᱠᱟ ᱵᱮᱱ ᱢᱮᱱ ᱠᱮᱭᱟ ᱥᱟᱯᱳᱥ ᱚᱱᱟ ᱴᱟᱣᱟᱨ ᱠᱚᱫᱚ ᱢᱳᱵᱟᱭᱤᱞ ᱴᱟᱣᱟᱨ ᱠᱚ ᱠᱷᱟᱹᱛᱤᱨ ᱛᱮᱜᱮ ᱦᱟᱸᱜ ᱢᱟᱱᱮ ᱟᱹᱰᱤ ᱡᱟᱹᱥᱛᱤ ᱫᱚ ᱦᱟᱸᱜ ᱪᱟᱥᱵᱟᱥ ᱛᱟᱞᱟ ᱛᱮᱭ ᱠᱷᱩᱛᱤᱭᱮᱜ ᱠᱟᱱ ᱛᱟᱵᱚᱱᱟ ᱛᱚᱵᱮ ᱡᱮᱞᱮᱠᱟ ᱵᱮᱱ ᱢᱮᱱ ᱠᱮᱭᱟ ᱤᱭᱟᱹ ᱴᱟᱣᱟᱨ ᱵᱟᱝ ᱛᱟᱦᱮᱱ ᱨᱮᱦᱚᱸ ᱮᱱᱛᱮᱜ ᱮᱸ ᱱᱮᱛ ᱮᱛᱟᱨ ᱢᱟ ᱮᱸᱛᱮᱜ ᱡᱩᱜᱽ ᱜᱮ ᱡᱩᱫᱟᱹ ᱪᱟᱵᱟᱭ ᱱᱟ ᱛᱚ ᱵᱟᱝ᱾ ᱛᱚ ᱴᱟᱣᱟᱨ ᱵᱟᱝ ᱛᱟᱦᱮᱱ ᱨᱮᱦᱚᱸ ᱢᱟᱱᱮ ᱵᱟᱝ ᱦᱩᱭᱩᱜ ᱠᱟᱱ ᱜᱮᱭᱟ᱾ ᱛᱚᱵᱮ ᱪᱮᱜ ᱞᱤᱧ ᱢᱮᱱᱟ ᱚᱱᱠᱟ ᱜᱮ ᱡᱟᱛᱮ ᱡᱮᱢᱚᱱ ᱱᱚᱣᱟ ᱴᱟᱣᱟᱨ ᱪᱮᱛᱟᱱ ᱨᱮ ᱢᱤᱫ ᱵᱟᱨ ᱪᱟᱹᱣ ᱪᱚᱝ ᱡᱩᱫᱤ ᱵᱮᱵᱚᱥ ᱛᱷᱟ ᱠᱚ ᱦᱟᱛᱟᱣ ᱞᱮᱠᱷᱟᱱ ᱡᱟᱛᱮ ᱡᱮᱢᱚᱱ ᱯᱨᱚ ᱯᱨᱚᱠᱨᱤᱛᱤ ᱪᱮᱛᱟᱱ ᱨᱮ ᱡᱟᱛᱮ ᱡᱮᱢᱚᱱ ᱩᱱᱟᱹᱜ ᱯᱨᱚᱵᱷᱟᱵᱽ ᱵᱟᱝ ᱯᱟᱲᱟᱜ ᱛᱚ ᱱᱚᱶᱟ ᱵᱤᱥᱚᱭ ᱛᱮ ᱟᱹᱞᱤᱧ ᱫᱚᱜ ᱪᱮᱫ ᱞᱤᱧ ᱢᱮᱱ ᱠᱮᱭᱟ ᱛᱚ ᱱᱚᱣᱟ ᱠᱩ ᱵᱤᱥᱮᱛ ᱛᱮ ᱜᱟᱯᱟᱞ ᱢᱟᱨᱟᱣ ᱞᱟᱹᱜᱤᱫ ᱫᱚ ᱦᱟᱸᱜ ᱢᱮᱱᱟᱜ ᱠᱚ ᱛᱟᱵᱚᱱᱟ᱾ ᱟᱨ ᱩᱱᱟᱹᱜ ᱜᱟᱱ ᱱᱚᱞᱮᱡᱽ ᱦᱚᱸ ᱵᱟᱹᱱᱩᱜ ᱛᱟᱹᱞᱤᱧᱟ ᱱᱚᱣᱟ ᱵᱤᱥᱚᱭ ᱛᱮ᱾ ᱟᱫᱚ ᱡᱩᱫᱤ ᱟᱵᱮᱱ ᱱᱟᱜ ᱡᱩᱫᱤ ᱡᱟᱦᱟᱸ ᱱᱟᱜ ᱢᱮᱱᱟᱜ ᱠᱷᱟᱱ ᱛᱚ ᱞᱟᱹᱭ ᱥᱟᱹᱰᱤᱭ ᱞᱟᱝ ᱢᱮ?
ᱦᱮᱸ ᱦᱮᱸ ᱟᱫᱚ ᱚᱱᱠᱟ ᱫᱚᱢ ᱧᱮᱞ ᱵᱟᱲᱟ ᱦᱩᱭ ᱠᱟᱱᱟ ᱡᱮ ᱟᱵᱚᱣᱟᱜ ᱛᱚ ᱡᱩᱜᱽ ᱵᱚᱫᱚᱞ ᱥᱟᱶ ᱥᱟᱶᱛᱮ ᱟᱵᱚ ᱦᱚᱸ ᱵᱚᱱ ᱵᱚᱫᱚᱞ ᱟᱠᱟᱱᱟ ᱟᱹᱰᱤ ᱴᱟᱜ ᱜᱮ ᱡᱟᱦᱟᱸᱱ ᱡᱤᱱᱤᱥ ᱜᱮ ᱮᱸᱻ ᱠᱤᱪᱷᱩᱜ ᱠᱤᱪᱷᱩᱜ ᱴᱤᱲᱤᱡ ᱥᱮ ᱥᱤᱠᱮᱱ ᱨᱮ ᱠᱟᱹᱢᱤ ᱥᱟᱱᱟ ᱵᱚᱱᱟ᱾ ᱟᱨ ᱚᱱᱠᱟ ᱟᱭᱢᱟ ᱟᱭᱢᱟ ᱟᱭᱢᱟ ᱩᱛᱱᱟᱹᱣ ᱟᱠᱟᱱ ᱩᱛᱱᱟᱹᱣ ᱟᱠᱟᱱ ᱫᱤᱥᱚᱢ ᱫᱚ ᱴᱷᱤᱠ ᱠᱚᱨᱟᱣ ᱠᱟᱜ ᱜᱮᱭᱟ ᱠᱚ ᱚᱱᱠᱟ, ᱟᱫᱚ ᱪᱮᱫ ᱪᱮᱫ ᱞᱮᱠᱟ ᱞᱟᱦᱟ ᱥᱮᱫ ᱵᱚᱱ ᱪᱟᱞᱟᱜ-ᱟ ᱚᱱᱠᱟ ᱜᱮ ᱞᱟ ᱞᱟᱭᱚᱝ ᱥᱮ ᱱᱚᱣᱟ ᱯᱚᱨᱤᱵᱮᱥ ᱠᱟᱛᱷᱟ ᱦᱚᱸ ᱩᱭᱦᱟᱹᱨ ᱦᱩᱭᱩᱜ ᱛᱟᱵᱚᱱᱟ᱾ ᱟᱵᱚ ᱵᱚᱱ ᱢᱚᱱᱮ ᱭᱟ ᱡᱮ ᱯᱚᱨᱤᱵᱮᱥ ᱫᱚ ᱟᱵᱚ ᱵᱚᱱ ᱱᱤᱭᱚᱱᱛᱨᱚᱱ ᱱᱮᱜ ᱠᱟᱱᱟ ᱠᱤᱱᱛᱩ ᱵᱟᱝ ᱢᱤᱫ ᱫᱷᱟᱣ ᱡᱚᱠᱷᱚᱱ ᱯᱚᱨᱤᱵᱮᱥ ᱟᱵᱚᱭ ᱱᱤᱭᱚᱱᱛᱨᱚᱱ ᱵᱚᱱᱟ ᱥᱮ᱾ ᱟᱫᱚ ᱟᱵᱚᱣᱟᱜ ᱡᱤᱣᱤ ᱵᱟᱧᱪᱟᱣ ᱞᱮᱠᱟᱱ ᱤᱭᱟᱹ ᱫᱷᱟᱹᱨᱛᱤ ᱦᱚᱸ ᱵᱟᱝ ᱛᱟᱦᱮᱱᱟ᱾
ᱡᱮᱞᱮᱠᱟ ᱵᱮᱱ ᱦᱚᱭ ᱢᱮᱱ ᱠᱮᱭᱟ ᱵᱮᱱ ᱞᱟᱦᱟ ᱛᱮᱱ ᱠᱩ ᱦᱚᱲ ᱦᱚᱸ ᱪᱮᱫ ᱞᱮᱠᱟ ᱢᱳᱵᱟᱭᱤᱞ ᱠᱚ ᱟᱹᱰᱤ ᱡᱟᱹᱥᱛᱤ ᱜᱟᱱ ᱦᱚᱸ ᱵᱟᱝ ᱛᱟᱦᱮᱸ ᱠᱟᱱᱟ᱾ ᱛᱚ ᱚᱱᱠᱟ ᱜᱮ ᱴᱟᱣᱟᱨ ᱠᱩ ᱦᱚᱸ ᱟᱹᱰᱤ ᱡᱟᱹᱥᱛᱤ ᱜᱟᱱ ᱵᱟᱝ ᱛᱟᱦᱮᱸ ᱠᱟᱱᱟ ᱜᱟᱹᱰᱤ ᱜᱷᱚᱲᱟ ᱤᱱᱟᱹᱜ ᱡᱟᱹᱥᱛᱤ ᱵᱟᱜ ᱵᱟᱝ ᱛᱟᱦᱮᱸ ᱠᱟᱱᱟ ᱮᱱᱦᱚᱸ ᱦᱚᱲ ᱟᱹᱰᱤ ᱠᱷᱩᱥᱤ ᱟᱨ ᱨᱟᱹᱥᱠᱟᱹ ᱨᱮᱜᱮ ᱠᱚ ᱛᱟᱦᱮᱸ ᱠᱟᱱᱟ᱾
ᱦᱮᱸ᱾
ᱛᱚ ᱞᱟᱦᱟ ᱛᱮᱱᱟᱜ ᱠᱟᱛᱷᱟ ᱟᱨ ᱱᱮᱛᱟᱨᱟᱜ ᱠᱟᱛᱷᱟ ᱡᱟᱛᱮ ᱡᱮᱢᱚᱱ ᱵᱩᱱ ᱫᱤᱥᱟᱹ ᱨᱩᱣᱟᱹᱲ᱾ ᱞᱟᱦᱟ ᱛᱮ ᱪᱮᱫ ᱞᱮᱠᱟ ᱯᱚᱨᱤᱵᱮᱥ ᱢᱚᱸᱪ ᱛᱟᱦᱮᱸ ᱠᱟᱱᱟ᱾ ᱟᱨ ᱱᱮᱛᱟᱨ ᱪᱤᱠᱟ ᱛᱮ ᱛᱚ ᱱᱚᱣᱟ ᱫᱤᱥᱟᱹ ᱨᱩᱣᱟᱹᱲ ᱠᱟᱛᱮᱜ ᱡᱚᱛᱚ ᱡᱮᱢᱚᱱ ᱵᱚᱱ ᱦᱩᱫᱤᱥ ᱵᱮᱜᱟᱨ ᱫᱟᱲᱤᱜ, ᱟᱨ ᱚᱱᱟ ᱦᱤᱥᱟᱹᱵᱽ ᱛᱤᱜᱤ ᱡᱟᱛᱮ ᱡᱮᱢᱚᱱ ᱵᱚᱱ ᱠᱟᱹᱢᱤ᱾ ᱟᱨ ᱱᱩᱣᱟ ᱫᱚ ᱦᱟᱸᱜ ᱢᱟᱱᱮ ᱟᱹᱰᱤ ᱟᱪᱠᱟ ᱛᱮᱦᱟᱸᱜ ᱰᱤᱥᱤᱥᱚᱱ ᱫᱚ ᱦᱟᱸᱜ ᱵᱟᱹᱵᱩᱱ ᱧᱟᱢ ᱜᱚᱫ ᱜᱮᱭᱟ᱾ ᱛᱚᱵᱮ ᱛᱤᱱᱟᱹᱜ ᱫᱤᱱ ᱪᱚ ᱦᱟᱸᱜ ᱦᱩᱫᱤᱥᱚᱜ ᱡᱟᱹᱨᱩᱲ ᱵᱩᱱᱟ᱾ ᱟᱭᱢᱟ ᱦᱚᱲ ᱢᱤᱞᱟᱹᱣ ᱠᱟᱛᱮᱜ, ᱟᱭᱢᱟ ᱦᱚᱲᱟᱜ ᱥᱟᱡᱮᱥᱚᱱ ᱦᱟᱛᱟᱣ ᱠᱟᱛᱮᱜ᱾ ᱦᱳᱭ ᱛᱚ ᱪᱮᱫ ᱪᱚᱝ ᱧᱟᱢᱚᱜ-ᱟ᱾
ᱦᱩᱸ ᱦᱩᱸ᱾
ᱟᱨ ᱜᱚᱯᱚᱥ ᱢᱮᱱ ᱛᱮᱫᱚ ᱦᱟᱸᱜ ᱱᱚᱣᱟ ᱵᱤᱥᱚᱭ ᱛᱮ ᱦᱟᱸᱜ ᱰᱤᱥᱤᱥᱚᱱ ᱫᱚ ᱵᱟᱹᱵᱩᱱ ᱦᱟᱛᱟᱣ ᱫᱟᱲᱮᱭᱟᱜ ᱜᱮᱭᱟ᱾ ᱪᱮᱫᱟᱜ ᱵᱟᱝ
ᱮᱸ᱾
ᱟᱨ ᱛᱚᱵᱮ ᱟᱵᱮᱱ ᱜᱮ ᱛᱷᱚᱲᱟ ᱟᱢᱟᱜ ᱞᱟᱹᱭ ᱢᱟᱪᱷᱟ ᱠᱟᱛᱷᱟ ᱧᱚᱜ ᱞᱮᱵᱮᱱ ᱡᱟᱦᱟᱱᱟᱜ
ᱦᱮᱸ ᱚᱱᱠᱟᱜᱮ ᱮᱠᱟᱞ ᱡᱟᱦᱟᱸ ᱠᱟᱛᱷᱟᱢ ᱞᱟᱹᱭ ᱠᱮᱫᱟ ᱚᱱᱟ ᱴᱣᱟ ᱠᱚ ᱨᱮᱱᱟᱜ ᱠᱟᱛᱷᱟ ᱛᱮᱫᱚ ᱟᱨ ᱱᱤᱛ ᱤᱛ ᱟᱭ ᱦᱚᱸ ᱡᱤᱵᱽᱼᱡᱤᱭᱟᱹᱞᱤ ᱦᱚᱸ ᱟᱵᱚ ᱟᱵᱚ ᱢᱟ ᱡᱟᱦᱟᱸ ᱞᱮᱠᱟ ᱛᱮ ᱵᱟᱧᱪᱟᱣ ᱵᱚᱱ ᱛᱟᱦᱮᱱᱟ ᱢᱮᱱᱠᱷᱟᱱ ᱡᱤᱵᱽᱼᱡᱤᱭᱟᱹᱞᱤ ᱠᱚ᱾ ᱠᱚᱢ ᱦᱤᱡᱩᱜ ᱠᱟᱱᱟ ᱠᱚ ᱡᱟᱦᱟᱸ ᱛᱤᱱᱟᱹᱜ, ᱞᱟᱦᱟᱛᱮ ᱥᱮ ᱡᱟᱦᱟᱸ ᱠᱚ ᱧᱮᱞ ᱧᱟᱢ ᱠᱚᱣᱟ ᱠᱚ᱾ ᱩᱱᱠᱩ ᱟᱥᱛᱮ ᱟᱥᱛᱮ ᱠᱩ ᱠᱚᱢ ᱠᱚᱢ ᱪᱵᱟᱟ ᱦᱮᱡ‌ ᱠᱟᱱᱟ ᱠᱚ ᱟᱨ ᱠᱤ᱾ ᱟᱫᱚ ᱚᱱᱟ ᱜᱮ ᱱᱚᱣᱟ ᱨᱮᱱ ᱱᱚᱣᱟ ᱨᱮᱱ ᱢᱟᱨᱟᱝ ᱠᱷᱟᱢ ᱠᱷᱩᱱᱴᱤ ᱫᱚ ᱠᱤᱱᱛᱩ ᱦᱤᱥᱟᱹ ᱠᱩᱫᱚ ᱟᱵᱚ ᱜᱮ ᱠᱟᱱᱟ ᱵᱚᱱ᱾ ᱮᱴᱟᱜ ᱮᱴᱟᱜ ᱮᱴᱟᱜ ᱮᱴᱟᱜ ᱡᱤᱵᱽᱼᱡᱤᱭᱟᱹᱞᱤ ᱠᱷᱚᱱᱟᱜ ᱟᱵᱚ ᱦᱚᱸ ᱛᱚ ᱢᱤᱫᱴᱟᱝ ᱡᱤᱭᱟᱹᱞᱤ ᱠᱟᱱᱟ ᱵᱚᱱ ᱢᱮ ᱠᱷᱟᱱ ᱮᱴᱟᱜ ᱡᱤᱭᱟᱹᱞᱤ ᱠᱷᱚᱱᱟᱜ ᱛᱚ ᱟᱵᱚ ᱵᱩᱫᱽᱫᱷᱤ ᱛᱮᱫᱚ ᱵᱚᱱ ᱡᱟᱹᱥᱛᱤ ᱜᱮᱭᱟ᱾ ᱦᱮᱸ ᱦᱮᱸ ᱟᱫᱚ ᱚᱱᱟᱜᱮ ᱟᱵᱚ ᱪᱮᱫ ᱞᱮᱠᱟ ᱠᱟᱛᱮ ᱡᱷᱚᱛᱚ ᱦᱚᱲᱟᱜ ᱠᱟᱛᱷᱟ ᱤᱭᱟᱹ ᱠᱟᱛᱮᱫ ᱵᱚᱱ ᱛᱟᱦᱮᱱᱟ ᱚᱱᱟᱜᱮ ᱱᱟᱯᱟᱭᱚᱜᱼᱟ ᱟᱨᱠᱤ
ᱦᱟᱸ ᱚᱱᱟᱜᱮ ᱠᱩᱨᱩᱢᱩᱴᱩᱭ ᱡᱚᱨᱟ ᱡᱟᱛᱮ ᱡᱮᱢᱚᱱ ᱵᱮᱵᱚᱦᱟᱨ ᱵᱚᱱ ᱵᱮᱵᱚᱦᱟᱨ ᱫᱟᱲᱮᱭᱟᱜ ᱢᱟᱱᱮ ᱚᱱᱮ ᱠᱚ ᱢᱮᱱᱟ ᱵᱟᱝ ᱢᱤᱫᱴᱮᱡ ᱞᱤᱢᱤᱴ ᱫᱚᱦᱚᱭ ᱡᱟᱹᱨᱩᱲᱲᱟ ᱚᱱᱟ ᱞᱤᱢᱤᱴ ᱡᱟᱛᱮ ᱡᱮᱢᱚᱱ ᱵᱚᱱ ᱫᱚᱦᱚᱭ